ᱦᱩᱸ ᱡᱚᱦᱟᱨ ᱜᱮ
ᱡᱚᱦᱟᱨ ᱜᱮ
ᱚᱸ ᱠᱷᱚᱵᱚᱨ ᱪᱮᱫ ᱵᱟᱝ ᱦᱚᱜ-ᱚᱭ ᱚᱲᱟᱜ ᱠᱚᱨᱮ ᱜᱮᱞᱤᱧ ᱫᱩᱲᱩᱵ ᱵᱟᱲᱟ ᱟᱠᱟᱱᱟ ᱾
ᱚ ᱱᱤᱭᱳ ᱜᱷᱟᱲᱤ ᱫᱚ ᱵᱮᱥ ᱵᱟᱲᱟ ᱜᱮ
ᱦᱮᱸ ᱵᱮᱥ ᱵᱟᱲᱟ ᱜᱮ ᱟᱹᱵᱤᱱ ᱜᱮ ᱪᱮᱫᱞᱮᱠᱟ
ᱟᱹᱞᱤᱧ ᱦᱚᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ
ᱚᱸ
ᱛᱟᱨᱯᱚᱨ ᱚᱭᱮᱫᱟᱨ ᱠᱚ ᱞᱟᱹᱭ ᱵᱤᱱ ᱪᱮᱫ ᱠᱟ ᱚᱭᱮᱫᱟᱨ ᱟᱯᱮ ᱥᱮᱱᱟᱜ
ᱟᱸ ᱟᱨ ᱨᱤᱢᱤᱞ ᱨᱤᱢᱤᱞ ᱠᱟᱫᱟᱭ ᱛᱮᱦᱮᱸᱧ ᱥᱮᱛᱟᱜ ᱫᱟᱜ ᱡᱟᱹᱲᱤ ᱠᱮᱫᱟ ᱠᱟᱹᱴᱤᱡ
ᱟᱨ ᱢᱤᱞ ᱨᱮ ᱢᱮᱱᱟᱜ ᱜᱮᱭᱟ ᱰᱚᱸᱰᱨᱚᱜ ᱟᱠᱟᱫᱟᱭ
ᱟᱪᱷᱷᱟ ᱾ ᱟᱞᱮ ᱥᱮᱱ ᱫᱚ ᱯᱩᱨᱟᱹ ᱡᱳᱨᱫᱟᱨᱮ ᱥᱤᱛᱩᱝ ᱮ-ᱟ᱾
ᱪᱮᱫ ᱵᱮᱤᱱ ᱞᱟᱹᱭᱮᱫᱟ ᱾
ᱢᱮᱱᱫᱟᱞᱤᱧ ᱟᱞᱮ ᱥᱮᱱ ᱫᱚ ᱠᱩᱴᱷᱤ ᱮ ᱥᱤᱛᱩᱝ ᱫᱟ ᱾
ᱟᱪᱷᱟ ᱵᱟᱭ ᱫᱟᱜ ᱮᱫᱟ ᱚᱱᱛᱮ ᱫᱚ
ᱵᱟᱝ ᱜᱚᱝᱠᱮ ᱫᱟᱜ ᱫᱚ ᱥᱤᱛᱩᱝ ᱮᱫ ᱜᱮᱭᱟᱭ ᱛᱚ ᱟᱞᱮ ᱥᱮᱱ ᱫᱚ ᱫᱟᱜ ᱠᱚ ᱛᱚ ᱵᱟᱹᱱᱩᱜ-ᱟ ᱚᱱᱠᱟ
ᱚ ᱛᱟᱦᱚᱞᱮ ᱨᱚᱦᱚᱭ ᱠᱚᱫᱚ ᱵᱤᱱ ᱛᱤᱱ ᱥᱟᱺᱜᱤᱧ ᱠᱮᱫᱟ
ᱨᱚᱦᱚᱭ ᱵᱚᱞᱛᱮ ᱦᱚᱸᱜ-ᱚᱭ ᱛᱚ ᱪᱟᱨᱟ ᱠᱚᱫᱚ ᱜᱤᱨᱤ ᱵᱮᱰᱟ ᱦᱩᱭ ᱠᱟᱱᱟ ᱟᱹᱣᱨᱤ ᱚᱢᱚᱱᱚᱜ-ᱟ ᱥᱮᱨᱚᱠᱚᱢ ᱫᱚ
ᱚᱸᱻᱻ
ᱱᱟᱢᱤ ᱧᱚᱜ ᱜᱮᱭᱟ ᱦᱟᱞᱮᱥᱱ ᱨᱚᱦᱚᱭ ᱫᱚ
ᱱᱚᱛᱮ ᱦᱚᱸ ᱚᱱᱠᱟ ᱱᱚᱛᱮ ᱦᱚᱸ ᱚᱱᱠᱟᱜᱮ ᱠᱚᱛᱮᱠ ᱜᱩᱞᱟᱹ ᱫᱚᱠᱚ ᱨᱚᱦᱚᱭᱮᱫᱟ ᱠᱚᱛᱮᱠ ᱜᱩᱞᱟᱹ ᱫᱚ ᱜᱷᱩᱴᱩ ᱠᱚᱫᱚ ᱡᱷᱚᱛᱚ ᱦᱚᱲᱟᱜ ᱠᱷᱮᱛ ᱵᱟᱝ ᱥᱚᱢᱟᱱᱟᱛᱚ ᱚᱠᱚᱭᱟᱜ ᱵᱟᱹᱭᱦᱟᱹᱲ ᱢᱮᱱᱟᱜ ᱚᱠᱚ ᱜᱷᱩᱴᱩ ᱢᱮᱱᱟᱜ-ᱟ ᱟᱫᱚ ᱡᱟᱦᱟᱸᱭ ᱠᱚ ᱨᱚᱦᱚᱭ ᱫᱟ ᱚᱫᱷᱮᱠ ᱠᱚᱫᱚ ᱠᱚ ᱨᱚᱦᱚᱭ ᱫᱟ ᱟᱫᱷᱮᱠ ᱠᱚᱫᱚ ᱵᱟᱝ ᱦᱩᱸ
ᱛᱟᱦᱚᱞᱮ ᱚᱱᱠᱟᱱ ᱢᱮᱱᱫᱟᱞᱤᱧ ᱚᱱᱠᱟᱱ ᱪᱮᱫ ᱥᱚᱵᱡᱤ ᱠᱚ ᱚᱱᱠᱟᱱᱟᱜ ᱢᱮᱱᱟᱜ-ᱟ ᱟᱯᱮᱥᱮᱫ ᱥᱮ ᱦᱩᱭᱩᱜ ᱜᱮᱭᱟ ᱥᱮ ᱵᱟᱝ ᱪᱟᱥ ᱠᱚ
ᱡᱤᱫ ᱫᱚ ᱪᱟᱥᱫᱚ ᱪᱟᱥᱜᱮ ᱥᱚᱵᱽᱡᱤ ᱠᱚᱫᱚ ᱵᱟᱝ ᱫᱚ ᱵᱟᱝ ᱱᱤᱭᱟᱹ ᱪᱷᱚᱨ ᱫᱚ ᱚᱱᱟ ᱵᱮᱸᱜᱟᱲ ᱵᱚᱨᱵᱚᱴᱤ ᱟᱨ ᱰᱷᱮᱸᱲᱚᱥ ᱢᱮᱱᱟᱜ-ᱟ ᱾
ᱟᱪᱪᱷᱟ ᱟᱪᱷᱟ ᱟᱵᱮᱱ ᱜᱮᱵᱤᱱ ᱪᱟᱥ ᱮ-ᱟ ᱾
ᱟᱹᱞᱤᱧ ᱜᱮᱞᱤᱧ ᱪᱟᱥ ᱟᱠᱟᱫᱟ ᱪᱟᱥ ᱫᱚ ᱟᱨ ᱟᱹᱠᱷᱨᱤᱧ ᱦᱩᱭᱩᱜ ᱢᱚᱴᱟᱢᱩᱴᱤ ᱵᱷᱟᱜᱤ ᱜᱮ ᱟᱠᱷᱨᱤᱧ ᱦᱩᱭᱱᱟ ᱛᱮᱦᱤᱧ
ᱵᱟᱡᱟᱨ ᱨᱮᱛᱚ ᱵᱷᱟᱜᱤ ᱫᱟᱢ ᱢᱮᱱᱟᱜ-ᱟ ᱱᱤᱛᱚᱜ ᱫᱚ ᱵᱷᱟᱜᱤ ᱫᱟᱢ ᱵᱤᱱ ᱧᱟᱢᱮᱫ-ᱟ ᱛᱚ ᱦᱚᱸ ᱛᱚ ᱟᱞᱮ ᱥᱮᱱ ᱦᱚᱸ ᱡᱚᱱᱰᱨᱟ ᱠᱚ ᱪᱟᱥ ᱢᱮᱱᱟᱜ-ᱟ ᱟᱞᱮᱥᱮᱱ ᱦᱚᱸ ᱱᱤᱭᱟᱹ ᱥᱩᱚᱢᱚᱭ ᱫᱚ ᱡᱚᱱᱰᱨᱟ ᱠᱚᱞᱮ ᱪᱟᱥ ᱵᱟᱲᱟ ᱟᱠᱟᱫ ᱜᱮ ᱢᱚᱴᱟᱢᱩᱴᱤ ᱱᱤᱭᱟᱹ ᱜᱷᱟᱹᱲᱤᱡᱽ ᱫᱚ ᱵᱷᱟᱜᱮ ᱜᱮ ᱪᱟᱞᱟᱜ ᱠᱟᱱᱟ ᱵᱟᱡᱟᱨ ᱦᱚᱲ ᱦᱟᱛᱟᱣ ᱦᱚᱸᱠᱚ ᱦᱟᱛᱟᱣᱮᱫ ᱜᱮᱭᱟ
ᱟᱹᱵᱤᱱ ᱫᱚ
ᱦᱟᱣ
ᱟᱵᱤᱱ ᱫᱚ ᱪᱮᱫ ᱠᱚᱵᱤᱱ ᱪᱤᱠᱟᱹ ᱟᱠᱟᱫᱟ
ᱪᱮᱫ ᱠᱚ ᱵᱚᱞᱛᱮ ᱱᱚᱜᱼᱚᱭ ᱡᱚᱱᱰᱨᱟ ᱠᱚ ᱪᱟᱥ ᱦᱩᱭ ᱠᱟᱱᱟ ᱱᱤᱭᱟᱹ ᱜᱷᱟᱹᱲᱤᱡ ᱫᱚ ᱡᱚᱱᱰᱨᱟ ᱢᱮᱱᱟᱜᱼᱟ ᱚᱱᱠᱟ ᱯᱳᱴᱳᱞ ᱩᱪᱪᱷᱟᱹ ᱡᱷᱟᱱᱴᱤ ᱩᱪᱪᱷᱟᱹ ᱱᱤᱭᱟ ᱥᱩᱢᱟᱹᱭ ᱫᱚ ᱚᱱᱟ ᱚᱱᱟ ᱠᱚᱦᱚᱸᱞᱤᱧ ᱨᱚᱦᱚᱭ ᱵᱟᱲᱟ ᱠᱟᱫ ᱜᱮᱭᱟ ᱦᱮᱞᱳ ᱦᱮᱞᱳ ᱦᱮᱞᱳᱣ ᱚᱠᱟᱭ ᱱᱟᱵᱤᱱ ᱜᱚᱢᱠᱮ ᱚ ᱵᱟᱝ ᱟᱸᱡᱚᱢ ᱴᱷᱤᱠᱟᱹᱜ ᱠᱟᱱ ᱛᱟᱦᱮᱸᱫ ᱵᱟᱝ ᱟᱸᱡᱚᱢ ᱴᱷᱟᱹᱣᱠᱟ ᱠᱟᱱ ᱛᱟᱦᱮᱸ ᱟᱹᱞᱤᱧᱟᱜ
ᱡᱚᱢ ᱫᱟᱵᱤᱱ ᱦᱮᱸ ᱟᱸᱡᱚᱢ ᱫᱟ
ᱚ ᱻᱻ
ᱞᱟᱹᱭ ᱫᱟᱞᱤᱧ ᱟᱹᱵᱤᱱ ᱫᱚ ᱥᱚᱵᱽᱡᱤ ᱠᱚ ᱪᱮᱫ ᱵᱤᱱ ᱪᱤᱠᱟᱹ ᱟᱠᱟᱫᱟ
ᱥᱚᱵᱡᱤᱻ ᱢᱮᱱᱟᱜᱼᱟ ᱦᱮᱸᱻ ᱱᱤᱭᱟᱹ ᱜᱷᱟᱹᱲᱤᱡ ᱫᱚ ᱚᱱᱠᱟᱣ ᱩᱪᱪᱷᱟᱹ ᱢᱮᱱᱟᱜᱼᱟ ᱛᱟᱯᱚᱨᱮ ᱱᱚᱣᱟ ᱵᱷᱮᱱᱰᱤ ᱠᱚ ᱦᱚᱸ ᱢᱮᱱᱟᱜ ᱜᱮᱭᱟ ᱟᱨ ᱯᱳᱴᱳᱞ ᱪᱟᱥ ᱠᱟᱜᱼᱟ ᱞᱤᱧ ᱰᱷᱮᱨ ᱜᱮ ᱢᱳᱴᱟᱢᱩᱴᱤ ᱵᱤᱜᱷᱟᱹ ᱫᱩᱭ ᱮᱠ ᱜᱟᱱ ᱞᱤᱧ ᱪᱟᱥ ᱠᱟᱜᱼᱟ ᱦᱮᱞᱳ ᱚᱱᱟ ᱤᱭᱟᱹ ᱠᱚ ᱦᱚᱸᱜ-ᱚ ᱱᱚᱣᱟ ᱯᱳ ᱯᱳᱴᱳᱞ ᱯᱳᱴᱳᱞ ᱢᱮᱱᱟᱜᱼᱟ ᱩᱪᱪᱷᱟᱹ ᱢᱮᱱᱟᱜᱼᱟ ᱟᱨ ᱡᱚᱸᱰᱨᱟ ᱜᱚᱰᱟ ᱡᱚᱸᱰᱨᱟ ᱦᱮᱱᱟᱜᱼᱟ
ᱯᱚᱴᱳᱞ ᱫᱚ ᱠᱟᱹᱴᱤᱡ ᱰᱷᱮᱨ ᱧᱚᱜ ᱜᱮᱞᱤᱧ ᱪᱟᱥ ᱠᱟᱫᱟ ᱩᱛᱩ ᱱᱚᱜᱼᱚᱭ ᱡᱚ ᱠᱚᱫᱚ ᱳᱰᱳᱝ ᱠᱟᱱ ᱛᱟᱹᱞᱤᱧᱟ ᱱᱤᱭᱟᱹ ᱜᱷᱟᱹᱲᱤᱡ ᱫᱚ ᱦᱚᱸᱜᱼᱚᱭ ᱢᱚᱴᱟᱢᱩᱴᱤ ᱟᱫᱚ ᱟᱞᱮ ᱥᱮᱫ ᱫᱚ ᱚᱱᱠᱟ ᱯᱟᱹᱭᱠᱟᱹᱨ ᱠᱚ ᱦᱤᱡᱩᱜ-ᱟ ᱛᱚ ᱚᱱᱠᱟ ᱡᱟᱸᱦᱟᱱᱟᱜ ᱥᱚᱵᱡᱤ ᱵᱟᱲᱜᱮ ᱠᱚᱨᱮ ᱜᱮ ᱯᱟᱹᱭᱠᱟᱹᱨ ᱠᱚ ᱦᱤᱡᱩᱜᱼᱟ ᱦᱤᱡᱩᱜ ᱟᱠᱚ ᱱᱚᱸᱰᱮ ᱠᱷᱚᱱ ᱠᱚ ᱤᱫ ᱤᱫᱤᱭᱟ ᱱᱤᱭᱟ ᱥᱩᱢᱟᱹᱭ ᱫᱚ ᱵᱷᱚᱨ ᱛᱚ ᱢᱤᱫ ᱜᱷᱟᱹᱲᱤᱡ ᱞᱟᱦᱟ ᱜᱮ ᱢᱤᱫ ᱜᱷᱟᱹᱲᱤᱡ ᱞᱟᱦᱟ ᱜᱮ ᱢᱤᱫᱴᱟᱱ ᱯᱟᱹᱭᱠᱟᱹᱨ ᱢᱟᱞ ᱟᱫᱮᱭᱟᱞᱤᱧ ᱯᱩᱱ ᱵᱚᱥᱛᱟ ᱢᱟᱞ ᱞᱤᱧ ᱠᱚᱨᱟᱣ ᱟᱫᱮᱭᱟ ᱟᱨ ᱪᱟᱞᱟᱣᱱᱟ ᱫᱤᱭᱮ ᱦᱤᱛᱳᱜ ᱫᱚ ᱟᱹᱥᱤᱛ ᱦᱟᱛᱟᱲ ᱠᱟᱫᱟᱞᱤᱧ ᱟᱵᱟᱨ ᱵᱟᱨᱥᱤᱧ ᱜᱟᱱ ᱯᱚᱨᱮ ᱠᱷᱟᱱ ᱜᱮ ᱚᱱᱟ ᱡᱟᱦᱟᱸ ᱠᱟᱹᱴᱤᱡ ᱥᱟᱭᱤᱡ ᱢᱮᱱᱟᱜᱼᱟ ᱚᱱᱟ ᱠᱚᱫᱚ ᱦᱟᱨᱟᱜᱼᱟ ᱚᱱᱟ ᱠᱚᱦᱚᱸ ᱦᱤᱡᱩᱜᱼᱟ ᱟᱹᱞᱤᱧ ᱪᱟᱞᱟᱜ ᱵᱟᱝ ᱞᱟᱜᱟᱣ ᱟᱹᱞᱤᱧ ᱠᱟᱱᱟ ᱵᱟᱡᱟᱨ ᱯᱟᱹᱭᱠᱟᱹᱨᱜᱮ ᱟᱹᱞᱤᱧᱟᱜ ᱚᱲᱟᱜ ᱦᱟᱹᱵᱤᱡ ᱠᱚ ᱦᱤᱡᱩᱜ ᱠᱟᱱᱟ
ᱛᱮ ᱫᱚ ᱦᱩᱸ ᱟᱫᱚ ᱱᱚᱛᱮ ᱫᱚ ᱯᱟᱹᱭᱠᱟᱹᱨ ᱫᱚ ᱵᱟᱠᱚ ᱦᱤᱡᱩᱜ ᱤᱭᱟᱹ ᱠᱚ ᱦᱤᱡᱩᱜᱼᱟ ᱟᱨᱠᱤ ᱩᱱᱠᱩ ᱡᱟᱦᱟᱸᱭ ᱜᱟᱹᱲᱤ ᱯᱟᱴᱤ ᱠᱚ ᱦᱤᱡᱩᱜ ᱜᱮᱭᱟ ᱟᱫᱚ ᱢᱤᱫ ᱜᱷᱟᱹᱲᱤ ᱦᱳᱭ ᱨᱮ ᱡᱩᱫᱤ ᱢᱟᱞ ᱦᱩᱭᱩᱜᱼᱟ ᱛᱟᱞᱦᱮ ᱠᱚ ᱤᱫᱤᱭᱟ ᱟᱨ ᱵᱟᱝᱠᱷᱟᱱ ᱫᱚ ᱚᱠᱟᱨᱮ ᱟᱫᱚ ᱢᱤᱫ ᱜᱟᱲᱤ ᱢᱟᱞ ᱫᱚ ᱵᱟᱝ ᱦᱤᱡᱩᱜᱼᱟ ᱱᱚᱣᱟ ᱛᱤᱡᱩ ᱢᱤᱡᱩ ᱠᱚ ᱛᱟᱦᱮᱱ ᱜᱮᱭᱟ ᱛᱚ
ᱟᱪᱪᱷᱟ ᱟᱪᱪᱷᱟ ᱦᱮᱸ ᱛᱚ ᱟᱨ ᱛᱟᱦᱞᱮ ᱜᱚᱝᱠᱮ ᱟ ᱢᱮᱱᱫᱟᱞᱤᱧ ᱦᱮᱸ ᱢᱮᱱᱫᱟᱞᱤᱧ ᱟᱯᱮ ᱥᱮᱱ ᱫᱚ ᱯᱩᱨᱟᱹ ᱱᱤᱛᱚᱜ ᱥᱚᱵᱽᱡᱤ ᱠᱚ ᱪᱟᱥᱟ?
ᱦᱮᱸ ᱥᱚᱵᱽᱡᱤ ᱠᱚ ᱪᱟᱥ ᱠᱟᱫᱟ ᱦᱟᱱᱮ ᱤᱭᱟᱹ ᱠᱷᱚᱱᱟᱜ ᱜᱮ᱾ ᱟᱸᱜᱷᱟᱬ ᱵᱚᱸᱜᱟ ᱠᱷᱚᱱᱟᱜ ᱜᱮ ᱪᱟᱥ ᱠᱟᱫᱟ᱾
ᱚ ᱟᱪᱪᱷᱟ ᱟᱪᱪᱷᱟ᱾ ᱛᱟᱦᱞᱮ ᱟᱯᱮᱭᱟᱜ ᱛᱟᱦᱞᱮ ᱚᱝᱠᱟᱱ ᱚᱸᱻ ᱟ ᱢᱮᱱᱫᱟᱞᱤᱧ ᱛᱟᱦᱚᱞᱮ ᱚᱱᱠᱟᱱᱟᱜ ᱟᱯᱮᱭᱟᱜ ᱫᱟᱜ ᱵᱮᱵᱚᱥᱛᱟ ᱚᱱᱠᱟᱱᱟᱜ ᱪᱮᱫ ᱠᱚ ᱢᱮᱱᱟᱜ-ᱟ ᱚᱱᱠᱟ ᱠᱮᱱᱮᱞ? ᱦᱮᱸ ᱥᱮ ᱯᱩᱠᱷᱨᱤ ᱥᱮ ᱜᱟᱰᱟ ᱥᱮ ᱚᱱᱠᱟ ᱥᱟᱢᱟᱨᱥᱟᱞ?
ᱤᱭᱟᱹ ᱢᱮᱱᱟᱜᱼᱟ, ᱥᱮᱬᱟ ᱜᱟᱰᱟ ᱢᱮᱱᱟᱜᱼᱟ ᱟᱫᱚ ᱥᱮᱬᱟ ᱜᱟᱰᱟ ᱠᱷᱚᱱᱟᱜ ᱥᱟᱵᱽᱢᱟᱨᱥᱟᱞ ᱠᱚ ᱤᱭᱟᱹ ᱠᱟᱫᱟ ᱦᱟᱱᱮ ᱴᱮᱝᱠᱟᱨ ᱠᱚ ᱤᱭᱟᱹ ᱠᱟᱫᱟ᱾ ᱚᱸᱰᱮ ᱠᱷᱚᱱᱟᱜ ᱯᱟᱭᱤᱯ ᱢᱟᱨᱟᱝ ᱢᱟᱨᱟᱝ ᱯᱟᱭᱤᱯ ᱢᱮᱱᱟᱜᱼᱟ ᱟᱫᱚ ᱯᱨᱚᱛᱮᱠᱴᱤ ᱠᱷᱮᱛ ᱠᱷᱮᱛ ᱠᱚ ᱤᱫᱤ ᱠᱟᱫᱟ᱾
ᱚ ᱟᱪᱪᱷᱟ ᱟᱪᱪᱷᱟ ᱟᱪᱪᱷᱟ ᱢᱚᱴᱟ ᱦᱟᱱᱮ ᱢᱚᱴᱟ ᱯᱟᱭᱤᱯ᱾ ᱵᱚᱲᱚ ᱵᱚᱲᱚ ᱡᱟᱦᱟᱸ ᱢᱤᱥᱤᱱ ᱛᱮ ᱚᱱᱟ ᱡᱟᱦᱟᱸ ᱫᱟᱜ ᱠᱚ ᱨᱟᱠᱟᱵ ᱫᱚ᱾
ᱦᱳᱭ ᱦᱳᱭ ᱚᱱᱟ ᱚᱱᱟ ᱠᱚ ᱤᱫᱤ ᱠᱟᱫᱟ ᱟᱫᱚ ᱠᱷᱮᱛ ᱛᱟᱞᱟ ᱨᱮᱠᱚ ᱤᱫᱤ ᱠᱟᱫᱟ ᱵᱟᱹᱫᱽ ᱛᱟᱞᱟᱨᱮ ᱟᱫᱚ ᱚᱱᱠᱟᱛᱮ ᱪᱟᱥ ᱜᱟᱱᱚᱜ ᱠᱟᱱᱟ, ᱵᱟᱠᱷᱟᱱ ᱱᱚᱛᱮ ᱫᱚ ᱦᱩᱲᱩ ᱨᱚᱦᱚᱭ ᱫᱚ ᱠᱷᱩᱵ ᱠᱚᱢ ᱜᱮ᱾
ᱚᱻ ᱟᱪᱪᱷᱟ ᱟᱪᱪᱷᱟ ᱟᱪᱪᱷᱟ ᱫᱟᱜ
ᱚᱱᱟ ᱥᱚᱵᱽᱡᱤ ᱜᱮ ᱢᱮᱱᱟᱜ ᱮᱴᱟᱜ ᱦᱩᱸ ᱢᱮᱱᱟᱜ ᱮᱴᱟᱜ ᱥᱟᱭᱤᱰ ᱥᱮᱫ ᱳᱭ ᱟᱞᱮ ᱱᱚᱣᱟ ᱯᱟᱥ᱾ ᱟᱹᱛᱩ ᱨᱮᱜᱮ ᱯᱟᱥ ᱟᱹᱛᱩ ᱠᱷᱚᱱᱟᱜ ᱦᱟᱱᱟ ᱫᱷᱟᱨᱮ ᱵᱟᱹᱭᱦᱟᱹᱲ ᱨᱮᱜᱮ ᱦᱩᱲᱩ ᱠᱚ ᱪᱟᱥᱼᱟ᱾
ᱱᱚᱛᱮ ᱫᱚ ᱮᱠᱷᱮᱱ ᱥᱚᱵᱽᱡᱤ ᱠᱚ ᱪᱟᱥᱼᱟ᱾
ᱛᱟᱦᱚᱞᱮ ᱜᱚᱝᱠᱮ ᱟᱯᱮᱱ ᱥᱮᱱ ᱫᱚ ᱱᱚᱣᱟ ᱫᱷᱚᱨᱚᱱ ᱫᱤᱱ ᱚᱱᱠᱟᱱᱟᱜ ᱵᱟᱯᱮ ᱪᱟᱥ ᱜᱮᱭᱟ ᱦᱩᱲᱩ ᱦᱩᱲᱩ ᱠᱚ ᱚᱱᱠᱟᱱ ᱤᱭᱟᱹ ᱠᱚ ᱵᱟᱹᱱᱩᱜᱼᱟ᱾
ᱵᱟᱝ ᱫᱷᱚᱨᱚᱱ ᱫᱤᱱ ᱦᱚᱸ ᱥᱚᱵᱽᱡᱤ ᱜᱮ᱾ ᱟᱨ ᱱᱮᱛᱟᱨ ᱫᱤᱱ ᱦᱚᱸ ᱥᱚᱵᱽᱡᱤ ᱜᱮ᱾ ᱵᱚᱨᱥᱟᱨ ᱨᱮ ᱠᱟᱹᱴᱤᱡ ᱡᱷᱟᱢᱮᱞᱟᱜᱼᱟ ᱛᱟᱲᱟᱛᱟᱲᱤ ᱨᱟᱱ ᱮᱢᱚᱜ ᱦᱩᱭᱩᱜ-ᱟ ᱥᱯᱨᱮ ᱨᱟᱱ ᱠᱚ ᱛᱟᱲᱟ ᱛᱟᱲᱤ ᱮᱢᱟᱜ ᱦᱩᱭᱩᱜᱼᱟ ᱵᱟᱠᱷᱟᱱ ᱚᱱᱟ ᱛᱤᱡᱩ ᱠᱚ ᱡᱚᱢ ᱢᱟ ᱵᱚᱨᱥᱟ ᱨᱮᱫᱚ ᱵᱮᱥᱤ ᱧᱚᱜ ᱠᱚ ᱛᱤᱡᱚᱜᱼᱟ ᱠᱟᱨᱚᱱ ᱫᱟᱜ ᱫᱟᱭ ᱨᱟᱱ ᱵᱤᱱ ᱮᱢᱟᱜᱼᱟ ᱥᱮᱛᱟᱜ ᱨᱮ ᱛᱟᱨᱟᱥᱤᱧ ᱠᱷᱟᱱ ᱜᱮ ᱫᱟᱜᱟᱭ᱾
ᱛᱟᱨᱟᱥᱤᱧ ᱠᱷᱮᱱ ᱜᱮ ᱫᱟᱜᱟᱭ ᱛᱟᱨᱯᱚᱨ ᱚᱱᱟ ᱥᱟᱠᱟᱢ ᱠᱚᱨᱮᱱᱟᱜ ᱚ ᱨᱟᱱ ᱠᱚᱦᱚᱸ ᱛᱚ ᱡᱚᱛᱚ ᱟᱹᱨᱩᱵ ᱥᱟᱯᱷᱟᱜ
ᱦᱮᱸ ᱟᱹᱨᱩᱵᱚᱜᱼᱟ᱾ ᱟᱨ ᱦᱚᱸᱜᱼᱚᱭ ᱢᱤᱫᱴᱟᱝ ᱠᱷᱮᱛ ᱞᱤᱧ ᱮᱢ ᱠᱟᱫᱟ ᱤᱭᱟᱹ ᱠᱩᱫᱽᱨᱤ ᱟᱹᱣᱨᱤᱭᱟᱜ-ᱟ ᱦᱟᱸᱜ ᱮ ᱵᱟᱦᱟᱜ ᱠᱟᱱᱟ
ᱦᱩᱸ ᱟᱪᱪᱷᱟ ᱟᱪᱪᱷᱟ ᱠᱩᱸᱫᱽᱨᱤ ᱦᱚᱸᱵᱤᱱ ᱪᱟᱥ ᱟᱠᱟᱫ ᱜᱮᱭᱟ?
ᱦᱮᱸ ᱚᱱᱟ ᱫᱚ ᱚᱱᱟ ᱫᱚ ᱵᱟᱨᱚ ᱢᱟᱥ ᱛᱟᱦᱮᱱᱟ ᱠᱩᱸᱫᱽᱨᱤ ᱫᱚ᱾ ᱚᱱᱟᱴᱟᱜ ᱠᱷᱮᱛ ᱨᱮᱫᱚ
ᱟᱡ ᱚ ᱟᱪᱪᱷᱟ ᱟᱪᱪᱷᱟ ᱟᱵᱤᱱ ᱫᱚ ᱠᱷᱮᱛ ᱨᱮᱵᱤᱱ ᱤᱭᱟᱹ ᱟᱠᱟᱫᱟ ᱱᱚᱣᱟ ᱡᱷᱟᱱᱴᱤ ᱢᱟᱪᱟ ᱠᱚᱨᱮ ᱫᱚ ᱵᱟᱝ᱾
ᱦᱩᱸ ᱢᱚᱪᱟ ᱠᱚᱨᱮ ᱜᱮ ᱳᱭ ᱤᱭᱟᱹ ᱵᱟᱵᱮᱨ ᱛᱮᱞᱤᱧ ᱤᱭᱟᱹ ᱠᱟᱫᱟ᱾ ᱵᱟᱵᱮᱨ ᱥᱩᱛᱟᱹᱢ ᱛᱮ ᱡᱚᱞᱛᱤᱞᱤᱧ ᱜᱟᱜ ᱟᱠᱟᱫᱟ ᱪᱚᱴ ᱨᱮᱜᱮ ᱡᱚ ᱫᱚ ᱡᱚᱜᱼᱟ᱾ ᱢᱟᱱᱮ ᱜᱚᱰᱟ ᱜᱮ ᱟᱨᱠᱤ ᱜᱚᱰᱟ ᱠᱷᱮᱛ ᱠᱟᱱᱟ᱾ ᱚᱸᱰᱮ ᱫᱚ ᱟᱫᱚ ᱫᱟᱜ ᱦᱚᱸ ᱵᱟᱝ ᱛᱤᱸᱜᱩᱱᱟ᱾
ᱩᱸᱻᱩᱸ ᱟᱪᱪᱷᱟ ᱟᱪᱪᱷᱟ ᱪᱷᱟ ᱛᱟᱦᱚᱞᱮ ᱢᱮᱱᱫᱟᱞᱤᱧ ᱛᱟᱦᱚᱞᱮ ᱟᱯᱮᱥᱮᱱ ᱠᱚᱫᱚ ᱚᱱᱠᱟᱱ ᱪᱮᱫ ᱫᱟᱨᱮ ᱠᱚ ᱢᱮᱱᱟᱜᱼᱟ
ᱫᱟᱨᱮ ᱵᱚᱞᱛᱮ ᱱᱚᱛᱮ ᱫᱚ ᱥᱟᱨᱡᱚᱢ ᱵᱟᱜᱟᱱ ᱠᱚ ᱢᱮᱱᱟᱜᱼᱟ᱾ ᱥᱟᱨᱡᱚᱢ ᱵᱤᱨ ᱠᱚ
ᱮᱭ ᱟᱹᱰᱤ ᱨᱚᱠᱚᱢᱟᱜ ᱵᱤᱨ ᱠᱚ ᱢᱮᱱᱟᱜᱼᱟ ᱟᱹᱰᱤ ᱨᱚᱠᱚᱢᱟᱜ
ᱚ ᱟᱪᱪᱷᱟ ᱟᱪᱪᱷᱟ ᱛᱟᱦᱚᱞᱮ ᱚᱱᱟ ᱫᱟᱨᱮ ᱠᱚ ᱠᱷᱚᱱ ᱪᱮᱫ ᱠᱚᱯᱮ ᱧᱟᱢ ᱜᱮᱭᱟᱯᱮ
ᱫᱟᱨᱮ ᱠᱷᱚᱱᱟᱜ ᱫᱚ ᱥᱟᱨᱡᱚᱢ ᱫᱟᱨᱮ ᱠᱷᱚᱱᱟᱜ ᱫᱚ ᱚᱱᱮ ᱤᱭᱟᱹ ᱥᱟᱠᱟᱢ ᱦᱮᱡ ᱟᱹᱜᱩᱭ ᱦᱩᱭᱩᱜᱼᱟ ᱯᱟᱛᱲᱟ ᱠᱚ ᱯᱟᱹᱴᱤᱭᱟ ᱜᱮᱭᱟ ᱠᱚ
ᱟᱫᱚ ᱪᱮᱫ ᱵᱤᱱ ᱧᱟᱢᱟ ᱚᱱᱟ ᱥᱟᱦᱟᱱ ᱴᱟᱦᱟᱱ
ᱟᱨ ᱤᱭᱟᱹ ᱱᱚᱝᱠᱟ ᱵᱩᱞᱩᱝ ᱥᱟᱨᱡᱚᱢ ᱡᱚ ᱚᱱᱠᱟ ᱵᱚᱫᱚᱞ- -ᱠᱚ ᱚᱱᱠᱟ
ᱦᱮᱸ ᱥᱟᱨᱡᱚᱢᱚᱱ ᱫᱚ ᱵᱚᱫᱚᱞ ᱦᱩᱭᱩᱜ ᱜᱮᱭᱟ ᱚᱱᱮ ᱵᱩᱞᱩᱝ ᱥᱩᱱᱩᱢ ᱪᱟᱞᱟᱜᱼᱟ ᱩᱱ
ᱚᱱᱟ ᱛᱮᱜᱮ ᱦᱩᱭᱩᱜᱳᱼᱟ ᱵᱟᱝ
ᱦᱮᱸ ᱟᱫᱚ ᱥᱚᱢᱚᱭ ᱚᱠᱟᱨᱮ ᱦᱚᱜᱼᱚᱭ -ᱪᱟᱥ ᱤᱭᱟᱹ ᱪᱟᱥ ᱨᱮᱵᱤᱱ ᱠᱷᱟᱴᱟᱜᱼᱟ ᱥᱮ ᱦᱟᱱᱛᱮ ᱱᱟᱛᱮ ᱢᱟᱱᱮ- ᱵᱟᱨᱚ ᱢᱟᱥ ᱜᱮ ᱟᱹᱞᱤᱧ ᱫᱚ ᱠᱷᱮᱛ ᱨᱮᱜᱮ᱾
ᱦᱮᱸ ᱥᱚᱵᱽᱡᱤ ᱪᱟᱥ ᱞᱮᱠᱟᱱ ᱛᱚ ᱠᱷᱮᱛᱨᱮᱜᱮ ᱛᱟᱦᱮᱱ ᱦᱩᱭᱩᱜᱼᱟ ᱟᱹᱞᱤᱧ ᱦᱚᱸ ᱚᱲᱟᱜ ᱯᱚᱨᱮ ᱠᱷᱚᱱ ᱜᱮ ᱟᱹᱞᱤᱧ ᱦᱚᱸ
ᱵᱟᱨᱳ ᱢᱟᱥ ᱥᱚᱵᱡᱤ ᱟᱹᱞᱤᱧ ᱚᱱᱮ ᱠᱷᱮᱛ ᱠᱷᱮᱛ ᱠᱷᱮᱛ ᱟᱨ ᱵᱟᱡᱟᱨ ᱠᱷᱮᱛ ᱟᱨ ᱵᱟᱡᱟᱨ ᱨᱮᱜᱮ ᱠᱷᱩᱵ ᱠᱚᱢ ᱞᱤᱧ ᱛᱟᱦᱮᱱ ᱜᱮᱭᱟ ᱚᱲᱟᱜ ᱨᱮ
ᱦᱩᱸ ᱦᱩᱸ ᱥᱚᱢᱚᱭ ᱛᱚ ᱵᱟᱝ ᱧᱟᱢᱚᱜᱼᱟ ᱥᱟᱨᱟᱫᱤᱱ ᱠᱷᱮᱛ ᱨᱮᱜᱮ ᱛᱚ ᱛᱟᱦᱮᱱ ᱦᱩᱭᱩᱜᱼᱟ᱾ ᱥᱟᱨᱟᱫᱤᱱ ᱦᱟᱱᱟ ᱱᱚᱣᱟ ᱮᱯᱨᱮ ᱛᱟᱨᱯᱚᱨ ᱰᱟᱝᱨᱤ ᱢᱮᱨᱚᱢ ᱠᱚ ᱠᱚ ᱡᱚᱢᱟ ᱵᱟᱝ
ᱦᱮᱸ ᱟᱹᱭᱩᱵ ᱴᱩᱠᱩ ᱚᱲᱟᱜ ᱞᱤ- ᱟᱹᱭᱩᱵ ᱵᱮᱲᱟ ᱴᱩᱠᱩ ᱚᱲᱟᱜ ᱨᱮᱞᱤᱧ ᱛᱟᱦᱮᱱᱟ ᱵᱟᱹᱠᱤ-
ᱵᱟᱡᱟᱨ ᱮᱭ ᱠᱷᱮᱛ ᱢᱟᱱᱮ ᱦᱟᱱᱟ ᱱᱟᱣᱟ ᱞᱤᱧ ᱤᱫᱤᱭᱮᱫ ᱜᱮᱭᱟ
ᱚ ᱟᱪᱪᱷᱟ
ᱦᱭ ᱢᱤᱫ ᱫᱷᱟᱣ ᱵᱮᱝᱜᱟᱞ ᱞᱤᱧ ᱤᱫᱤ ᱦᱚᱴᱚ ᱠᱟᱜᱼᱟ ᱢᱤᱫ ᱫᱷᱟᱣ ᱤᱭᱟᱹ ᱞᱤᱧ ᱤᱫᱤ ᱦᱚᱴᱚ ᱠᱟᱜᱼᱟ᱾ ᱟᱫᱚ ᱟᱹᱞᱤᱧᱟᱜ ᱫᱚ ᱥᱮᱬᱟ ᱜᱟᱹᱰᱤ ᱫᱚ ᱵᱟᱝ ᱠᱟᱱᱟ ᱛᱚ ᱠᱟᱹᱴᱤᱡ ᱜᱟᱹᱰᱤ ᱠᱟᱱᱟ
ᱚ ᱟᱪᱪᱷᱟ ᱪᱪᱪᱷᱟ ᱠᱟᱹᱴᱤᱡ ᱜᱟᱹᱲᱤ ᱵᱚᱞᱛᱮ ᱪᱤᱠᱟᱹ ᱦᱟᱹᱛᱤ ᱵᱟᱪᱪᱟ ᱥᱮ ᱪᱮᱫ
ᱵᱟᱝ ᱵᱟᱝ ᱱᱚᱣᱟ ᱤᱧᱡᱤᱱ ᱴᱩᱞᱤ
ᱚ ᱟᱪᱪᱷᱟ ᱟᱪᱷᱟ
ᱚᱱᱟ ᱛᱮᱞᱤᱧ ᱥᱟᱜᱟᱲᱟ
ᱦᱮᱸ ᱟᱨ ᱦᱮᱸ ᱚ ᱛᱟᱦᱚᱞᱮ ᱢᱮᱱᱫᱟᱞᱤᱧ ᱤᱭᱟᱹ- ᱛᱟᱦᱚᱞᱮ ᱟᱵᱤᱱ ᱵᱟᱡᱟᱨᱫᱚ ᱛᱤᱱᱟᱹᱜ ᱡᱷᱟᱹᱞᱚᱜ ᱛᱟᱵᱤᱱᱟ
ᱡᱷᱟᱹᱞ ᱫᱚ ᱡᱷᱟᱹᱞ ᱜᱮᱭᱟ ᱵᱟᱡᱟᱨ ᱫᱚ ᱯᱨᱟᱭ- ᱫᱚᱥ ᱵᱟᱨᱚ ᱠᱤᱞᱳᱢᱤᱴᱟᱨ ᱦᱩᱭᱩᱜᱼᱟ᱾
ᱚ ᱫᱚᱥ ᱵᱟᱨᱚ ᱠᱤᱞᱳᱢᱤᱴᱟᱨ ᱦᱩᱭᱩᱜᱼᱟ
ᱦᱩᱸ ᱵᱟᱡᱟᱨ ᱫᱚ
ᱛᱟᱦᱚᱞᱮ ᱢᱮᱱ ᱫᱟᱞᱤᱧ ᱛᱟᱦᱞᱮ ᱟᱯᱮ- -ᱟᱯᱮ ᱥᱮᱱᱟᱜ ᱨᱩᱴ ᱨᱮᱫᱚ ᱜᱟᱹᱲᱤ ᱠᱚ ᱪᱮᱫᱠᱟ ᱴᱷᱤᱠᱴᱷᱟᱠ ᱢᱮᱱᱟᱜᱼᱟ
ᱜᱟᱹᱲᱤ ᱵᱟᱥ ᱜᱟᱹᱲᱤ ᱪᱟᱞᱟᱜ ᱜᱮᱭᱟ, ᱠᱷᱩᱵ ᱠᱚᱢ ᱪᱟᱞᱟᱜᱼᱟ ᱟᱨ ᱵᱟᱥ ᱫᱚ ᱦᱳᱭ ᱵᱟᱹᱨᱭᱟ ᱯᱮᱭᱟ ᱜᱟᱹᱲᱰᱤ ᱢᱮᱱᱟᱜᱼᱟ ᱚᱱᱟ ᱦᱚᱸ ᱴᱟᱭᱤᱢ ᱨᱮ, ᱟᱫᱚ ᱵᱟᱹᱠᱤ ᱚᱱᱮ ᱴᱳᱴᱳ ᱢᱚᱴᱳ ᱠᱚᱛᱮ ᱠᱚ ᱪᱟᱞᱟᱣ ᱦᱤᱡᱩᱜ ᱜᱮᱭᱟ᱾
ᱚᱻ ᱛᱟᱦᱚᱞᱮ ᱢᱮᱱᱫᱟᱞᱤᱧ ᱛᱮᱢᱚᱱ ᱠᱳᱱᱳ ᱢᱟᱱᱮ ᱦᱟᱱᱛᱮ ᱱᱟᱛᱮ ᱵᱟᱡᱟᱨ ᱠᱚ ᱦᱟᱱᱛᱮ ᱱᱟᱛᱮ ᱪᱟᱞᱟᱣ ᱛᱮᱢᱚᱱ ᱚᱱᱠᱟ ᱢᱟᱱᱮᱻ